ᱦᱮᱸ ᱡᱚᱦᱟᱨ ᱜᱮ ᱜᱚᱢᱠᱮ ᱾
ᱦᱮᱸ ᱡᱚᱦᱟᱨ ᱡᱚᱦᱟᱨ ᱾
ᱟᱸ ᱛᱟᱦᱚᱞᱮ ᱪᱮᱫ ᱵᱤᱱ ᱪᱤᱠᱟᱹᱭᱮᱫᱼᱟ?
ᱪᱮᱜ ᱦᱚ ᱵᱟᱝ ᱦᱚᱼᱚᱜ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ, ᱟᱨ ᱛᱟᱦᱚᱞᱮ ᱱᱟᱯᱟᱭ ᱵᱟᱲᱟ ᱜᱮᱭᱟ ᱵᱤᱱ?
ᱦᱮᱸ, ᱱᱮ ᱦᱚᱲ ᱫᱚ ᱱᱟᱯᱟᱭ ᱜᱮ᱾ ᱟᱵᱮᱱ ᱜᱮ?
ᱟ ᱪᱷᱟᱪ, ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱤᱧᱟᱹ ᱱᱤᱛᱚᱜ ᱫᱚ ᱪᱟᱸᱫᱳ ᱵᱚᱸᱜᱟᱣᱟᱜ ᱫᱟᱭᱟ ᱛᱮ᱾
ᱦᱳᱭ ᱦᱳᱭ, ᱚᱲᱟᱜ ᱦᱚᱲ ᱠᱚ?
ᱦᱮᱸ, ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱟᱜ ᱠᱚᱣᱟ᱾ ᱟᱨ ᱟᱵᱤᱱ ᱨᱮᱱ ᱜᱮ ᱚᱲᱟᱜ ᱦᱚᱲ ᱪᱮᱜ ᱞᱮᱠᱟ ᱢᱮᱱᱟᱜ ᱠᱟᱜ ᱠᱚᱣᱟ?
ᱦᱩᱸ, ᱮᱠᱷᱚᱱ ᱱᱚᱼᱚᱭ ᱛᱚ ᱴᱷᱤᱠ ᱜᱮ ᱦᱟᱸᱜ᱾
ᱟᱪᱪᱷᱟ, ᱟᱪᱪᱷᱟ, ᱛᱟᱦᱚᱞᱮ ᱱᱤᱛᱚᱜ ᱵᱳᱴ ᱛᱚᱢᱟᱱ ᱟᱫᱚ ᱪᱮᱜ ᱠᱚᱵᱮᱱ ᱠᱟᱹᱢᱤ ᱵᱟᱲᱟᱭ ᱫᱟ? ᱢᱟᱱᱮ ᱪᱮᱜ ᱠᱟᱹᱢᱤ ᱠᱚᱨᱮ ᱵᱤᱱ ᱡᱚᱦᱚᱲ ᱟᱠᱟᱱᱟ?
ᱮᱠᱷᱚᱱ ᱫᱚ ᱦᱟᱸᱜ ᱟᱯᱟᱛᱚ ᱪᱮᱜ ᱦᱚᱸ ᱵᱟᱝ᱾
ᱟᱪᱪᱷᱟ ᱟᱪᱪᱷᱟ, ᱛᱟᱦᱞᱮ ᱟᱯᱮ ᱪᱟᱥ ᱠᱟᱹᱢᱤ ᱫᱚ ᱛᱤᱱᱟᱹᱜ ᱥᱟᱺᱜᱤᱧ ᱜᱟ ᱯᱮ?
ᱪᱟᱥ ᱠᱟᱹᱢᱤ ᱫᱚ ᱟᱹᱣᱨᱤ ᱞᱮ ᱫᱷᱩᱨᱟᱹᱜᱼᱟ ᱟᱞᱮ ᱫᱚ᱾
ᱦᱩᱸ᱾
ᱫᱟᱜ ᱡᱟᱹᱲᱤ ᱠᱚ ᱠᱚᱢ ᱜᱮᱭᱟ᱾
ᱟᱪᱪᱷᱟ, ᱟᱪᱪᱷᱟ᱾
ᱦᱩᱸ᱾ ᱛᱟᱦᱞᱮ ᱟᱣᱨᱤ ᱞᱮ ᱫᱷᱩᱨᱟᱹᱣ ᱜᱚᱫᱚᱼᱟ ᱦᱟᱜ, ᱟᱯᱮ ᱥᱮᱱ ᱫᱚ?
ᱟᱞᱮ ᱥᱮᱫ ᱫᱚ ᱦᱟᱸᱜ ᱫᱟᱜ ᱡᱟᱹᱲᱤ ᱫᱚ ᱚᱝᱠᱟ ᱫᱚ ᱵᱟᱝ ᱦᱩᱭᱩᱜ ᱠᱟᱱᱟ ᱦᱳᱭᱳᱜ ᱠᱟᱱ ᱨᱮᱦᱚᱸ ᱮᱸᱜ ᱠᱟᱹᱢᱤ ᱨᱮᱫᱚ ᱵᱟᱝ ᱞᱟᱜᱟᱜ ᱠᱟᱱᱟ, ᱟᱫᱚ ᱵᱟᱹᱭᱦᱟᱹᱲ ᱥᱮᱫ ᱫᱚ ᱦᱟᱸᱜ ᱠᱟᱹᱴᱤᱡ ᱫᱟᱜ ᱟᱠᱟᱱᱟ, ᱛᱟᱦᱞᱮ ᱚᱱᱛᱮ ᱫᱚ ᱨᱚᱦᱚᱭ ᱠᱚᱫᱚ ᱞᱮ ᱮᱦᱚᱵ ᱠᱟᱜᱼᱟ᱾
ᱚᱸ ᱟᱪᱪᱷᱟ᱾
ᱦᱩᱸ ᱦᱩᱸ᱾
ᱩᱸ᱾
ᱟᱪᱪᱷᱟ ᱛᱟᱦᱚᱞᱮ ᱟᱯᱮ ᱥᱮᱜ ᱦᱚᱸ ᱥᱮᱨᱢᱟ ᱡᱟᱹᱲᱤ ᱵᱷᱚᱨᱥᱟ ᱜᱮ ᱛᱟᱦᱚᱞᱮ ᱪᱟᱥᱼᱵᱟᱥ ᱨᱮᱱᱟᱜ ᱠᱟᱹᱢᱤ ᱦᱚᱨᱟ ᱠᱚᱫᱚ?
ᱦᱮᱸ, ᱦᱮᱸ, ᱥᱮᱨᱢᱟ ᱡᱟᱹᱲᱤ ᱵᱚᱨᱥᱟ ᱜᱮ᱾
ᱟᱪᱪᱷᱟ ᱟᱪᱪᱷᱟ᱾
ᱩᱝᱠᱟ ᱵᱮᱵᱚᱥᱛᱟ ᱵᱟᱹᱱᱩᱼᱟ ᱥᱮᱞᱚ ᱠᱚ, ᱢᱤᱱᱤ ᱠᱚ᱾
ᱦᱩᱸ, ᱦᱩᱸ, ᱛᱟᱦᱚᱞᱮ ᱟᱯᱮ ᱫᱚ ᱪᱮᱜᱠᱟ ᱵᱤᱨ ᱫᱤᱥᱚᱢ ᱥᱮ, ᱵᱤᱞᱟᱹᱛ ᱫᱤᱥᱚᱢ ᱠᱟᱱᱟ ᱯᱮ?
ᱵᱟᱝ, ᱵᱤᱨ ᱫᱤᱥᱚᱢ ᱜᱮ᱾
ᱟᱪᱪᱷᱟ, ᱟᱪᱪᱷᱟ, ᱟᱹᱰᱤ ᱢᱚᱡᱽ ᱦᱟᱨᱟ ᱛᱚ ᱵᱤᱨ ᱠᱷᱚᱱᱟᱜ ᱫᱚ᱾ ᱟᱞᱮ ᱦᱚᱸ ᱵᱤᱨ ᱫᱤᱥᱚᱢ ᱜᱮ ᱠᱟᱱᱟ ᱞᱮ᱾
ᱪᱤᱜ ᱠᱚ ᱵᱤᱨ ᱢᱮᱱᱟᱜᱼᱟ?
ᱵᱤᱨ ᱠᱚᱫᱚ ᱦᱟᱸᱜ ᱱᱚᱜᱼᱚᱭ ᱡᱮᱢᱚᱱ ᱢᱮᱱᱟᱜᱼᱟ ᱥᱟᱨᱡᱚᱢ ᱫᱟᱨᱮ ᱠᱚ ᱢᱮᱱᱟᱜᱼᱟ᱾
ᱩᱸ᱾
ᱥᱟᱨᱡᱚᱢ ᱫᱟᱨᱮ ᱫᱚ ᱵᱮᱥᱤ ᱢᱟᱱᱮ ᱵᱮᱥᱤᱨ ᱵᱷᱟᱠ ᱛᱚ ᱚᱱᱟᱜᱮ ᱦᱟᱸᱜ ᱢᱮᱱᱟᱜᱼᱟ᱾ ᱱᱚᱣᱟ ᱵᱤᱨ ᱠᱟᱱ ᱛᱟᱞᱮᱭᱟ, ᱟᱯᱮ ᱥᱮᱜ ᱫᱚ?
ᱩᱸ ᱟᱞᱮ ᱥᱮᱱ ᱫᱚ ᱢᱟᱱᱮ ᱨᱚᱦᱚᱭ ᱵᱤᱨ ᱢᱮᱱᱟᱜᱼᱟ ᱟᱭᱟᱠᱟᱥᱢᱚᱱᱤ ᱯᱚᱴᱟᱥ ᱠᱚ ᱢᱮᱱᱟᱜᱼᱟ᱾
ᱟᱪᱪᱷᱟ, ᱟᱪᱪᱷᱟ, ᱟᱠᱟᱥᱢᱚᱱᱤ ᱯᱚᱴᱟᱥ ᱦᱚᱸ ᱢᱮᱱᱟᱜᱼᱟ ᱚᱱᱟ ᱫᱚ ᱦᱟᱸᱜ ᱥᱳᱞᱳ ᱟᱱᱟᱜ ᱚᱱᱟ ᱫᱚ ᱵᱟᱜᱟᱱ ᱞᱮᱠᱟ ᱛᱟᱞᱮ ᱚᱱᱟ ᱫᱚ ᱟᱞᱮ ᱫᱚ᱾
ᱦᱩᱸ, ᱦᱩᱸ, ᱵᱟᱜᱟᱱ ᱞᱮᱠᱟ ᱜᱮ ᱟᱞᱮ ᱥᱮᱱ ᱚᱸ᱾
ᱚ ᱵᱟᱜᱟᱱ, ᱟᱞᱮ ᱥᱮᱫ ᱫᱚ ᱯᱩᱨᱟᱹ ᱵᱤᱨ ᱢᱟᱱᱮ ᱟᱹᱰᱤ
ᱴᱟᱣᱚᱱ ᱫᱚᱢᱮ ᱞᱟᱹᱴᱩ ᱮᱨᱤᱭᱟ ᱛᱮ ᱢᱮᱱᱟᱜᱼᱟ᱾
ᱚ-ᱚ᱾ ᱦᱮᱸ ᱚᱱᱠᱟ ᱫᱚᱞᱤᱧ ᱧᱮᱞ ᱠᱟᱜ ᱜᱮᱭᱟ ᱚᱠᱟ ᱠᱚᱨᱮᱜ ᱫᱚ ᱥᱩᱫᱷᱩ ᱦᱚᱭᱛᱳ ᱟᱠᱟᱥᱢᱚᱱᱤ ᱫᱟᱨᱮ ᱜᱮ ᱮᱠᱫᱚᱢ ᱢᱤᱜ-ᱟ ᱟᱹᱰᱤ ᱥᱟᱹᱜᱤᱧ ᱛᱮ ᱢᱮᱱᱟᱜ-ᱟ ᱥᱮ ᱵᱟᱝ᱾
ᱦᱩᱸ ᱦᱩᱸ ᱦᱩᱸ᱾ ᱛᱟᱦᱞᱮ ᱚᱱᱟ ᱡᱟᱦᱟᱸ ᱟᱠᱟᱥᱢᱚᱱᱤ ᱵᱤᱨ ᱵᱮᱱ ᱞᱟᱹᱭᱫᱟ ᱚᱱᱟ ᱫᱚ ᱥᱚᱨᱠᱟᱨ ᱯᱟᱥᱴᱟ ᱠᱷᱚᱡ ᱠᱚ ᱨᱚᱦᱚᱭ ᱠᱟᱫᱟ?
ᱵᱟ ᱵᱟ ᱱᱚᱣᱟ ᱫᱚ ᱦᱟᱸᱜ ᱟᱞᱮ ᱟᱛᱳ ᱠᱷᱚᱱᱟᱜ ᱜᱮ ᱚᱱᱠᱟ ᱥᱳᱞᱳ ᱟᱱᱟ ᱠᱷᱚᱱᱟᱜ ᱚᱱᱟ ᱨᱚᱦᱚᱭ ᱦᱩᱭ ᱟᱠᱟᱱᱟ᱾
ᱚᱸ ᱥᱚᱨᱠᱟᱨ ᱫᱚ ᱵᱟᱝ?
ᱵᱟ ᱵᱟ ᱥᱚᱨᱠᱟᱨ ᱫᱚ ᱵᱟ᱾
ᱦᱚᱸ ᱟᱞᱮ ᱥᱮᱜ ᱫᱚ ᱥᱚᱨᱠᱟᱨ ᱜᱮ ᱦᱟᱸᱜ ᱟᱨᱠᱤ᱾
ᱟᱪᱪᱷᱟ ᱟᱪᱪᱷᱟ ᱵᱷᱟᱜᱤ ᱜᱮ᱾
ᱦᱩᱸ ᱟᱨ ᱟᱠᱟᱥᱢᱚᱱ ᱵᱤᱨ ᱚᱱᱮ ᱡᱮ ᱟᱠᱟᱥᱢᱚᱱᱤ ᱚᱱᱟ ᱤᱭᱟᱹ ᱥᱟᱨᱡᱚᱢ᱾
ᱥᱟᱨᱡᱚᱢ ᱫᱚ ᱦᱟᱸᱜ ᱚᱱᱟ ᱫᱚ ᱦᱟᱱᱮ ᱯᱟᱹᱦᱤᱞ ᱠᱷᱚᱱᱟᱜ ᱢᱮᱱᱟᱜ ᱟᱠᱟᱜ ᱜᱮᱭᱟ᱾ ᱚᱱᱟ ᱫᱚ ᱜᱚᱴᱟ ᱢᱮᱥᱟᱭ ᱛᱟ ᱦᱮᱸ ᱦᱮᱸ᱾ ᱚᱝᱠᱟ ᱟᱨ ᱛᱟᱦᱞᱮ ᱪᱮᱜ ᱠᱚ ᱞᱟᱹᱭᱟ ᱦᱮᱞᱳ ᱜᱚᱝᱠᱮ ᱟᱸᱡᱚᱢ ᱠᱟᱱᱟ?
ᱦᱮᱸ ᱟᱸᱡᱚᱢᱚᱜ ᱠᱟᱱ ᱜᱮᱭᱟ ᱞᱟᱹᱭ ᱵᱮᱱ ᱢᱟ᱾
ᱚᱸ ᱞᱟᱹᱭ ᱫᱟᱞᱤᱧ ᱛᱟᱦᱞᱮ ᱡᱚᱢ ᱠᱚᱫᱚ ᱦᱩᱭᱮᱱᱟ ᱥᱮ ᱵᱟᱝ?
ᱡᱚᱢ ᱠᱚᱫᱚ ᱟᱹᱣᱨᱤ ᱦᱩᱭᱩᱜ-ᱟ ᱳᱭ ᱢᱚᱴᱟ ᱢᱩᱴᱤ ᱱᱚᱴᱟ ᱜᱟᱱ ᱵᱟᱡᱟᱣ ᱜᱚᱫᱚᱜ-ᱟ᱾ ᱱᱚᱴᱟ ᱫᱚ ᱟᱹᱣᱨᱤ ᱵᱟᱡᱟᱜ-ᱟ ᱛᱚ ᱱᱚᱴᱟ ᱥᱟᱲᱮ ᱱᱚᱴᱟ ᱦᱟᱸᱜ᱾
ᱟᱪᱪᱷᱟ ᱟᱪᱪᱷᱟ
ᱟᱢᱮᱢ ᱡᱚᱢ ᱠᱮᱫᱟ?
ᱡᱚᱢ ᱫᱚ ᱦᱟᱸᱜ ᱟᱹᱣᱨᱤ ᱦᱩᱭᱩᱜ-ᱟ ᱟᱹᱞᱤᱧ ᱦᱚᱸ ᱚᱱᱠᱟ ᱜᱮ ᱥᱟᱲᱮ ᱱᱚᱴᱟ ᱫᱚᱥᱴᱟ ᱜᱟᱱ ᱵᱟᱡᱟᱣ ᱜᱚᱫᱚᱜ ᱜᱮᱭᱟ᱾ ᱟᱨ ᱯᱷᱟᱸᱠᱟ ᱥᱮᱜ ᱨᱮᱜᱮ ᱢᱮᱱᱟᱜ ᱠᱟᱜ ᱞᱤᱧᱟᱹ ᱚᱲᱟᱜ ᱨᱮᱫᱚ ᱦᱟᱸᱜ ᱱᱤᱛᱚᱜ ᱫᱚ ᱵᱟᱹᱱᱩᱜ ᱞᱤᱧᱟ᱾
ᱦᱩᱸ᱾
ᱦᱩᱸ᱾
ᱟᱨ ᱪᱮᱜ ᱠᱚ ᱞᱟᱹᱭᱟ ᱟᱯᱮ ᱥᱮᱫ ᱛᱟᱦᱞᱮ ᱟᱹᱛᱩ ᱫᱤᱥᱚᱢ ᱨᱮ ᱢᱟᱱᱮ ᱚᱱᱠᱟ ᱡᱟᱦᱟᱸ ᱥᱚᱨᱠᱟᱨ ᱠᱷᱚᱱᱟᱜ ᱵᱮᱵᱚᱥᱛᱷᱟ ᱠᱚᱫᱚ ᱪᱮᱜ ᱞᱮᱠᱟ ᱢᱮᱱᱟᱜ-ᱟ ᱢᱟᱱᱮ ᱪᱮᱜ ᱠᱚ ᱢᱮᱱᱟᱜ ᱟᱠᱟ ᱪᱮᱜ ᱠᱚ ᱥᱩᱵᱤᱫᱷᱟ ᱯᱮ ᱧᱟᱢ ᱠᱟᱜᱟ? ᱟᱠᱟᱟᱜᱼᱟ
ᱥᱩᱵᱤᱫᱟ ᱫᱚ ᱮᱠᱷᱚᱱ ᱫᱚ ᱠᱷᱩᱵ ᱮᱠ ᱴᱟ ᱫᱚ ᱵᱟᱹᱱᱩᱜ-ᱟ ᱟᱨᱠᱤ ᱟᱞᱮ ᱥᱮᱱ ᱫᱚ ᱦᱩᱸ᱾
ᱱᱚᱣᱟ ᱠᱟᱨᱮᱱ ᱠᱚ ᱡᱟᱦᱟᱸ ᱛᱟᱯᱚᱨ ᱫᱟᱜ ᱠᱚ ᱚᱱᱟ ᱠᱚᱫᱚ ᱢᱮᱱᱟᱜ-ᱟ ᱛᱚ?
ᱦᱮᱸ ᱦᱮᱸ ᱚᱱᱟ ᱠᱚ ᱚᱱᱟ ᱠᱚᱫᱚ ᱢᱮᱱᱟᱜ-ᱟ ᱦᱩᱸ᱾
ᱟᱪᱪᱷᱟ ᱟᱪᱪᱷᱟ ᱡᱟᱭᱦᱳᱠ ᱚᱱᱟ ᱨᱮᱦᱚᱸ ᱢᱤᱜᱴᱮᱱ ᱵᱷᱟᱜᱮᱭᱟ ᱥᱮ ᱦᱚᱸ ᱵᱷᱟᱜᱮ ᱜᱮ᱾
ᱛᱟᱯᱚᱨᱮ ᱚᱱᱠᱟ ᱢᱤᱱᱤ ᱠᱚᱨᱮᱱᱟᱜ ᱦᱚᱸ ᱤᱭᱟᱹ ᱵᱩᱜᱟ
ᱚ ᱚ᱾
ᱢᱟᱱ ᱪᱟᱥ ᱟᱵᱟᱫ ᱫᱤᱠ ᱫᱤᱭᱮ ᱫᱚ ᱠᱷᱩᱵ ᱜᱮ ᱟᱨᱠᱤ ᱫᱩᱨᱵᱚᱞ ᱜᱮᱭᱟ᱾
ᱟᱪᱪᱷᱟ ᱟᱪᱪᱷᱟ ᱟᱞᱮ ᱥᱮᱜ ᱦᱚᱸ ᱚᱱᱠᱟᱜᱮ ᱟᱯᱮ ᱥᱮᱜ ᱞᱮᱠᱟ ᱜᱮ ᱢᱟᱱᱮ ᱜᱟᱰᱟ ᱢᱮᱱᱟᱜ ᱨᱮᱦᱚᱸ ᱜᱟᱰᱟ ᱫᱚ
ᱦᱩᱸ᱾
ᱥᱤᱛᱩᱝ ᱫᱤᱱ ᱫᱚ ᱫᱟᱜ ᱫᱟᱜ ᱵᱟᱝ ᱛᱟᱦᱮᱱ ᱜᱮᱭᱟ ᱚᱱᱠᱟ ᱡᱮ ᱪᱟᱥᱟᱵᱤᱱ ᱚᱱᱟ ᱫᱟᱜ ᱛᱮ᱾ ᱟᱨ ᱱᱚᱛᱮ ᱢᱟ ᱠᱮᱱᱮᱞ ᱠᱚᱫᱚ ᱵᱟᱹᱱᱩᱜ-ᱟ ᱟᱞᱮᱥᱮᱜ ᱫᱚ ᱡᱮ ᱥᱳᱞ ᱡᱟᱦᱟᱸ ᱯᱮ ᱞᱟᱭᱟ ᱚᱱᱟ ᱥᱮᱞᱚ ᱚᱱᱟ ᱠᱚᱦᱚᱸ ᱵᱟᱹᱱᱩᱜ-ᱟ ᱦᱩᱜ ᱩᱸ ᱟᱫᱚ ᱱᱤᱭᱟᱹ ᱵᱟᱨ ᱫᱚ ᱪᱮᱜ ᱠᱚ ᱞᱟᱹᱭᱟ ᱚᱱᱮ ᱫᱟᱜ ᱠᱮᱫᱟᱭ ᱛᱚ ᱥᱤᱛᱩᱝ ᱫᱤᱱ ᱦᱚᱸ ᱛᱷᱟᱞᱮ ᱚᱱᱟ ᱠᱷᱟᱹᱛᱤᱨ ᱛᱮ ᱜᱟᱰᱟᱨᱮ ᱫᱟᱜ ᱫᱚ ᱛᱟᱦᱮᱸ ᱠᱟᱱ ᱜᱮᱭᱟ᱾ ᱵᱟᱠᱷᱟᱡ ᱛᱩᱯᱩᱱᱟᱜ ᱫᱟᱜ ᱠᱚᱫᱚ ᱟᱞᱮ ᱥᱮᱫ ᱫᱚ ᱚᱵᱷᱟᱵᱽ ᱧᱚᱜ ᱜᱮᱭᱟ᱾
ᱩᱸ
ᱦᱩᱸᱜ ᱩᱸ
ᱟᱯᱮ ᱥᱮᱱ ᱛᱟᱞᱮ ᱢᱤᱫ ᱫᱷᱟᱣ ᱥᱮ ᱵᱟᱨ ᱫᱷᱟᱣ ᱠᱚ ᱪᱟᱥᱟ?
ᱟᱞᱮ ᱥᱮᱫ ᱫᱚ ᱦᱟᱸᱜ ᱚᱝᱠᱟ ᱞᱟᱹᱭ ᱜᱟᱱᱚᱜ-ᱟ ᱢᱤᱫ ᱫᱷᱟᱣ ᱜᱮ᱾ ᱟᱨ ᱵᱟᱨ ᱫᱷᱟᱣ ᱫᱚᱠᱚ ᱪᱟᱥ ᱜᱮᱭᱟ ᱡᱟᱦᱟᱸᱭ ᱠᱚᱣᱟᱜ ᱚᱝᱠᱟ ᱫᱟᱜ ᱛᱟᱦᱮᱱ ᱜᱮᱭᱟ ᱠᱷᱮᱛᱨᱮ ᱢᱟᱱᱮ ᱜᱟᱰᱟ ᱫᱷᱟᱨᱮ ᱠᱚᱨᱮ ᱫᱟᱜ ᱛᱟᱦᱮᱱ ᱜᱮᱛᱟ ᱠᱚᱣᱟ
ᱩᱸ
ᱟᱨ ᱩᱝᱠᱩ ᱫᱚ ᱵᱟᱨ ᱫᱷᱟᱣ ᱠᱟᱛᱮ ᱠᱚ ᱪᱟᱥᱟ᱾
ᱚ ᱛᱟᱦᱞᱮ ᱮᱠᱷᱚᱱ ᱱᱚᱣᱟ ᱥᱤᱡᱤᱱ ᱨᱮ ᱛᱟᱞᱮ ᱟᱯᱮ ᱥᱮᱜ ᱯᱩᱴᱠᱟᱹ ᱫᱚ ᱧᱟᱢᱚᱜ ᱠᱟᱱ ᱜᱮᱭᱟ?
ᱦᱮᱸ ᱯᱩᱴᱠᱟᱹ ᱫᱚᱠᱚ ᱧᱟᱢᱚᱜ ᱠᱟᱱ ᱜᱮᱭᱟ ᱟᱫᱚ ᱦᱟᱸᱜ ᱡᱟᱦᱟᱸ ᱡᱟᱦᱟᱸ ᱞᱮᱠᱟ ᱞᱟᱦᱟ ᱞᱮᱠᱟ ᱠᱚ ᱧᱟᱢᱚᱜ ᱛᱟᱦᱮᱸᱜ ᱚᱝᱠᱟ ᱫᱚ ᱵᱟᱠᱚ ᱧᱟᱢᱚᱜ ᱠᱟᱱᱟ ᱳᱭ ᱧᱟᱢ ᱫᱚᱠᱚ ᱧᱟᱢ ᱵᱟᱲᱟᱜ ᱠᱟᱱᱟ ᱩᱱᱟᱹᱜ ᱜᱟᱱ ᱫᱚ ᱵᱟᱝ᱾ ᱟᱨᱚ ᱩᱫ ᱠᱚ ᱧᱟᱢᱚᱜ ᱠᱟᱱᱟ᱾
ᱚ ᱛᱟᱦᱞᱮ ᱯᱷᱩᱴᱠᱟᱹ ᱛᱟᱞᱮ ᱵᱟᱠᱚ ᱟᱹᱷᱨᱤᱧᱟ ᱦᱚᱧ ᱛᱟᱨ ᱵᱟᱡᱟᱨ ᱠᱚᱨᱮ?
ᱦᱩᱸ ᱟᱠᱷᱨᱤᱧ ᱫᱚᱠᱚ ᱤᱫᱤ ᱜᱮᱭᱟ ᱟᱫᱚ ᱦᱟᱸᱜ ᱟᱞᱮ ᱥᱮᱫ ᱱᱤᱛᱳᱜ ᱫᱚ ᱡᱷᱚᱛᱚ ᱤᱭᱟᱹ ᱨᱮ ᱠᱟ ᱪᱟᱥ ᱠᱟᱹᱢᱤ ᱨᱮ ᱵᱮᱥᱛ ᱛᱚ ᱛᱟᱞᱦᱮ ᱠᱷᱟᱱ ᱦᱟᱸᱜ ᱩᱱᱟᱹᱜ ᱵᱤᱨ ᱥᱮᱡ ᱫᱚ ᱦᱟᱸᱜ ᱵᱟᱠᱚ ᱪᱟᱞᱟᱜ ᱠᱟᱱᱟ ᱱᱤᱛᱳᱜ ᱫᱚ ᱵᱟᱠᱷᱟᱱ ᱟᱹᱠᱷᱨᱤᱧ ᱫᱚᱠᱚ ᱟᱠᱷ ᱨᱤᱝ ᱟᱠᱷᱨᱤᱝ ᱫᱚᱠᱚ ᱤᱫᱤ ᱜᱮᱭᱟ ᱚᱱᱟ ᱤᱭᱟᱹ ᱦᱚᱸ ᱡᱮᱢᱚᱱ ᱚᱱᱟ ᱩᱫᱽ ᱯᱩᱴᱠᱟᱹ ᱢᱤᱫ ᱥᱟᱶ ᱛᱮᱜᱮ᱾
ᱦᱩᱸ ᱦᱩᱸ
ᱦᱩᱜ ᱩᱸ ᱛᱟᱦᱞᱮ ᱟᱹᱵᱤᱱ ᱚᱱᱟ ᱠᱷᱩᱴᱠᱟᱹ ᱥᱚᱲᱮ ᱠᱚᱵᱤᱱ ᱡᱚᱢ ᱠᱟᱜ-ᱟ ᱥᱮ ᱵᱟᱝ?
ᱵᱟᱞᱤᱧ ᱡᱚᱢ ᱠᱟᱫᱟ ᱟᱞᱮᱥᱮᱱ ᱫᱚ ᱯᱩᱴᱠᱟᱹ ᱫᱚ ᱵᱟᱝᱠᱚ ᱧᱟᱢᱚᱜ-ᱟ᱾
ᱟᱪᱪᱷᱟ ᱟᱪᱪᱷᱟ ᱦᱮᱸ ᱦᱮᱸ ᱥᱟᱨᱡᱚᱢ ᱵᱤᱨ ᱪᱷᱟᱛ ᱛᱚ ᱦᱟᱸᱜ ᱩᱝᱠᱩ ᱠᱩ ᱵᱟᱠᱚ ᱚᱢᱚᱱᱚᱜ-ᱟ, ᱦᱩᱸ ᱟᱫᱚ ᱵᱟᱝ ᱚᱝᱠᱟ ᱟᱯᱮ ᱥᱮᱫ ᱵᱟᱠᱚ ᱟᱠ ᱨᱤ
ᱛᱳᱜ ᱢᱚᱛᱟᱢ ᱩᱜ ᱠᱚ ᱢᱮᱱᱟᱜ-ᱟ,
ᱟᱪᱪᱷᱟ ᱟᱪᱪᱷᱟ ᱡᱟᱭᱦᱳᱠ ᱚᱱᱟ ᱦᱚᱸᱛᱚ ᱟᱹᱰᱮ ᱵᱷᱟᱜᱮ ᱜᱮ᱾
ᱵᱷᱟᱹᱜᱤ ᱜᱮᱭᱟ ᱦᱮᱸ ᱵᱷᱟᱮᱞᱮ ᱜᱮᱭᱟ ᱚᱱᱟ ᱫᱚ ᱚᱱᱟ ᱨᱮᱴ ᱦᱚᱸᱛᱚ ᱵᱷᱟᱞᱤ ᱜᱮᱭᱟ ᱚᱱᱟ ᱫᱚ᱾
ᱦᱩᱸᱜ ᱩᱸ
ᱟᱯᱮ ᱥᱮᱱ ᱦᱚᱸᱛᱚ ᱧᱟᱢᱚᱜ ᱜᱮᱭᱟ?
ᱦᱮᱸ ᱟᱞᱮ ᱥᱮᱫ ᱫᱚ ᱱᱚᱣᱟ ᱠᱚᱫᱚ ᱧᱟᱢᱚᱜ ᱜᱮᱭᱟ᱾
ᱚᱸᱻ
ᱦᱩᱸᱜ ᱩᱸ
ᱦᱩᱸ ᱱᱚᱜ ᱱᱟ ᱜᱮ ᱵᱤᱨ ᱫᱤᱥᱚᱢ ᱦᱚᱲᱟᱜ ᱫᱚ ᱚᱱᱟ ᱜᱮ ᱮᱴᱩ ᱯᱷᱟᱭᱫᱟ᱾
ᱦᱮᱸ ᱟᱨ ᱡᱮᱢᱚᱱ ᱱᱚᱜ ᱱᱟ ᱦᱚᱸ ᱧᱮᱞ ᱵᱮᱱ ᱥᱟᱦᱟᱱ ᱥᱟᱠᱟᱢ ᱛᱚ ᱢᱮᱱᱟᱜ ᱜᱮᱭᱟ ᱮᱠᱫᱚᱢ, ᱵᱤᱨ ᱠᱷᱚᱱᱟᱜ ᱛᱚ ᱵᱮᱱ ᱧᱟᱢᱮᱜ ᱜᱮᱭᱟ ᱟᱹᱰᱤ ᱦᱚᱲ ᱛᱚ ᱚᱱᱮ ᱥᱟᱦᱟᱱ ᱱᱟᱦᱟᱜ ᱟᱹᱜᱩ ᱠᱟᱛᱮᱜ ᱠᱚ ᱟᱠᱷᱨᱤᱧᱟ, ᱯᱟᱹᱦᱤᱞ ᱫᱚ ᱚᱝᱠᱟ ᱜᱮ ᱥᱟᱦᱟᱱ ᱠᱚ ᱢᱟᱜ ᱟᱹᱜᱩᱭ ᱛᱟᱦᱮᱸᱫ ᱟᱨ ᱥᱮᱛᱟᱜ ᱵᱮᱲᱟ ᱟᱠᱷᱨᱤᱧ ᱠᱚ ᱤᱫᱤᱭ ᱛᱟᱦᱮᱸᱜ ᱛᱚᱵᱮ ᱮᱱᱟ ᱡᱟᱦᱟᱱᱟᱜ ᱠᱚ ᱥᱚᱭᱫᱟ ᱟᱹᱜᱩᱭᱮᱫ ᱛᱟᱦᱮᱸᱜ-ᱟ, ᱫᱚ ᱱᱮᱛᱟᱨ ᱫᱚ ᱦᱟᱜ ᱩᱱᱟᱹᱜ ᱫᱚ ᱨᱮᱸᱜᱮᱡ ᱦᱚᱲ ᱫᱚ ᱵᱟᱹᱱᱩᱜ ᱵᱚᱱᱟ ᱵᱮᱥᱤᱨ ᱵᱷᱟᱜᱽ ᱜᱮ ᱞᱟᱹᱭ ᱜᱟᱱᱚᱜ-ᱟ᱾ ᱦᱩ ᱦᱩᱸ ᱚᱱᱟ ᱨᱮᱫᱚ ᱥᱟᱦᱟᱱ ᱥᱟᱠᱟᱢ ᱟᱠᱷᱨᱤᱧ ᱠᱟᱛᱮᱜ ᱜᱮ ᱫᱤᱱ ᱫᱚᱠᱚ ᱪᱟᱞᱟᱣ ᱠᱟᱜ-ᱟ ᱯᱟᱹᱦᱤᱞ ᱫᱚ ᱦᱩᱜ ᱩᱸ᱾
ᱯᱟᱨᱚᱢ ᱟᱠᱟᱱᱟ ᱯᱮ ᱪᱟᱞᱟᱣ ᱠᱟᱱᱟ ᱟᱨᱠᱤ ᱾ ᱦᱮᱸ ᱟᱨ ᱱᱤᱛᱚᱜ ᱫᱤᱱ ᱨᱮᱫᱚ ᱠᱷᱩᱵ ᱠᱚᱢ ᱢᱮᱱᱟᱜ ᱠᱚᱣᱟ ᱟᱫᱚ ᱾
ᱦᱮᱸ ᱱᱤᱛᱚᱜ ᱫᱚ ᱠᱷᱩᱵ ᱠᱚᱢ ᱜᱮ ᱡᱮ ᱨᱮᱸᱜᱮᱡ ᱛᱮ ᱵᱚᱱᱮ ᱚᱱᱠᱟ ᱦᱚᱲ ᱫᱚ ᱦᱟᱸᱜ ᱵᱟᱵᱮᱱ ᱧᱟᱢ ᱫᱟᱲᱮᱭᱟᱠᱚᱣᱟ ᱾
ᱦᱩᱸ ᱾
ᱟᱨ ᱯᱟᱹᱦᱤᱞ ᱱᱚᱣᱟ ᱵᱮᱱ ᱟᱸᱡᱚᱢ ᱟᱠᱟᱜ ᱥᱮ ᱡᱚᱱᱳᱲᱟ ᱫᱟᱜ ᱢᱟᱹᱲᱤ ᱡᱚᱢ ᱠᱟᱛᱮ ᱦᱚᱸᱠᱚ ᱦᱟᱨᱟ ᱟᱠᱟᱱᱟ ᱾
ᱱᱚᱝᱠᱟᱱ ᱦᱚᱲ ᱦᱚᱸ ᱡᱚᱢ ᱦᱩᱭ ᱟᱠᱟᱱᱟ ᱟᱨᱠᱤ ᱚᱱᱟ ᱥᱩᱢᱟᱹᱭ ᱫᱚ ᱦᱟᱞᱠᱟ ᱟᱨᱠᱤ ᱧᱟᱢ ᱦᱩᱭ ᱟᱠᱟᱱᱟ ᱾
ᱚᱦᱚᱸ ᱾
ᱦᱮᱸ ᱢᱩᱪᱟᱹᱫ ᱢᱩᱪᱟᱹᱫ ᱥᱮᱫ ᱾
ᱟᱪᱪᱷᱟ ᱟᱪᱪᱷᱟ ᱢᱟᱱᱮ ᱩᱱᱫᱚ ᱟᱨᱠᱤ ᱚᱵᱷᱟᱵ ᱡᱤᱱᱤᱥ ᱴᱟᱜ ᱫᱚ ᱠᱟᱹᱴᱤᱡ ᱪᱟᱵᱟ ᱦᱤᱡᱩᱜ ᱠᱟᱱᱟ ᱦᱮᱸ ᱥᱮ ᱵᱟᱝ ᱾
ᱦᱩᱸ ᱦᱩᱸ ᱾
ᱦᱩᱸᱜᱼᱩ ᱾
ᱱᱤᱛᱚᱜ ᱡᱟᱦᱟᱸᱭ ᱦᱚᱲ ᱠᱚ ᱡᱚᱢᱮᱫ ᱛᱟᱦᱮᱱᱟ ᱩᱱᱠᱩ ᱦᱚᱲᱜᱮ ᱱᱤᱛᱚᱜ ᱵᱟᱠᱚ ᱡᱚᱢ ᱫᱟᱲᱮᱭᱟᱜᱼᱟ ᱚᱱᱟ ᱠᱚ ᱾
ᱦᱮᱸ ᱦᱮᱸ ᱠᱤᱱᱛᱩ ᱯᱟᱹᱦᱤᱞ ᱫᱚ ᱧᱮᱞ ᱵᱮᱱ ᱚᱱᱟ ᱡᱚᱢ ᱠᱟᱛᱮᱫ ᱜᱮ ᱾ ᱫᱤᱱ ᱠᱚ ᱠᱷᱟᱸᱰᱟᱣ ᱟᱠᱟᱜᱼᱟ ᱦᱮᱸ ᱥᱮ ᱵᱟᱝ ᱟᱨ ᱯᱟᱹᱦᱤᱞ ᱦᱚᱲ ᱫᱚ ᱠᱟᱹᱢᱤ
ᱞᱮ ᱡᱚᱢ ᱟᱠᱟᱫᱟ ᱚᱱᱟ ᱠᱚ ᱡᱚᱢ ᱠᱟᱛᱮ ᱡᱤᱭᱚᱱ ᱞᱮ ᱠᱷᱟᱸᱰᱟᱣ ᱟᱠᱟᱫᱟ ᱱᱤᱛᱚᱜ ᱠᱚ ᱧᱟᱢ ᱮᱫᱟ ᱱᱚᱣᱟ ᱠᱚ ᱚᱛᱚᱪᱷᱚ ᱱᱤᱛᱚᱜ ᱩᱱᱠᱩ ᱜᱮ ᱚᱱᱟ ᱵᱟᱠᱚ ᱡᱚᱢ ᱫᱟᱲᱮᱭᱟᱜᱼᱟ ᱾
ᱮᱠᱫᱚᱢ ᱮᱠᱫᱚᱢ ᱟᱨ ᱧᱮᱞ ᱵᱤᱱ ᱚᱱᱟ ᱠᱚ ᱡᱚᱢ ᱠᱟᱛᱮ ᱨᱮᱦᱚᱸ ᱧᱮᱞ ᱵᱤᱱ ᱩᱱ ᱡᱚᱠᱷᱚᱱᱟᱜ ᱡᱟᱦᱟᱸᱭ ᱢᱟᱹᱱᱢᱤ ᱠᱚᱣᱟᱜ ᱫᱟᱲᱮ ᱛᱟᱦᱮᱸ ᱠᱟᱱᱟ ᱵᱟᱝ ᱩᱱᱫᱚ ᱟᱹᱰᱤ ᱰᱷᱮᱨ ᱜᱮ ᱟᱨ ᱟᱹᱰᱤ ᱰᱷᱮᱨ ᱦᱚᱸᱠᱚ ᱫᱤᱱ ᱫᱤᱱ ᱦᱚᱸᱠᱚ ᱵᱟᱧᱪᱟᱜ ᱠᱟᱱ ᱛᱟᱦᱮᱸᱼᱟ ᱾
ᱦᱩᱸ ᱦᱩᱸ ᱾
ᱦᱩᱜᱼᱩᱸ ᱾
ᱱᱤᱛᱚᱜ ᱫᱚ ᱵᱚᱦᱩ ᱠᱤᱪᱷᱩᱨᱮ ᱢᱟᱱᱮ ᱦᱚᱲᱢᱚ ᱡᱤᱣᱤ ᱠᱚ ᱵᱟᱹᱲᱤᱡᱚᱜ ᱠᱟᱱᱟ ᱥᱟᱨ ᱠᱚᱨᱮᱱᱟᱜ ᱵᱮᱵᱚᱦᱟᱨ ᱢᱮᱱᱟᱜᱼᱟ ᱾ ᱡᱚᱛᱚ ᱜᱮ ᱥᱟᱨ ᱵᱮᱜᱚᱨ ᱵᱟᱝ ᱦᱩᱭᱩᱜᱼᱟ ᱾
ᱱᱤᱛᱚᱜ ᱵᱚᱱ ᱵᱮᱵᱚᱦᱟᱨ ᱫᱚ ᱾
ᱠᱤᱴᱱᱟᱥᱚᱠ ᱦᱮᱸ ᱾ ᱟᱨ ᱩᱱ ᱚᱠᱛᱚ ᱨᱮᱫᱚ ᱡᱟᱦᱟᱸ ᱡᱚᱱᱰᱨᱟ ᱠᱚ ᱦᱩᱭᱩᱜ ᱠᱟᱱ ᱛᱟᱦᱮᱱᱟ ᱵᱟᱡᱽᱲᱟ ᱠᱚ
ᱦᱩᱸ ᱦᱩᱸ ᱾
ᱚᱱᱟ ᱠᱚᱫᱚ ᱱᱚᱣᱟ ᱠᱚᱫᱚ ᱵᱟᱠᱚ ᱵᱮᱵᱚᱦᱟᱨᱮᱫ ᱛᱟᱦᱮᱱᱟ ᱾ ᱡᱟ ᱦᱩᱭᱱᱟ ᱜᱩᱨᱤᱡ ᱠᱚᱛᱮ ᱜᱮ ᱟᱨᱠᱤ ᱚᱲᱟᱜ ᱠᱚᱨᱮᱱᱟᱜ ᱾
ᱱᱮᱛᱟᱨ ᱫᱚᱮ ᱵᱮᱥᱤ ᱯᱷᱚᱞᱚᱱ ᱧᱟᱢ ᱞᱟᱹᱜᱤᱫ ᱚᱱᱟ ᱵᱚᱱ ᱵᱮᱵᱚᱦᱟᱨ ᱮᱫᱟ ᱾
ᱦᱩᱸ ᱦᱩᱸ ᱦᱩᱸ ᱠᱤᱱᱛᱩ ᱚᱱᱟ ᱫᱚ ᱦᱚᱲᱢᱚ ᱯᱚᱠᱷᱮ ᱫᱚ ᱠᱷᱚᱛᱤ ᱜᱮᱭᱟ ᱾
ᱦᱮᱸ ᱦᱮᱸ ᱱᱤᱭᱟᱹ ᱟᱹᱵᱤᱱ ᱡᱟᱦᱟᱸ ᱜᱮ ᱞᱟᱹᱭ ᱵᱤᱱ ᱥᱚᱵᱽᱡᱤ ᱠᱚᱵᱚᱱ ᱡᱚᱢᱮᱫ ᱟᱨᱦᱚᱸ ᱞᱟᱹᱭᱵᱟᱹᱧ ᱴᱟᱴᱠᱟ ᱥᱚᱵᱽᱡᱤ ᱠᱤᱱᱛᱩ ᱚᱱᱟ ᱦᱚᱸ ᱯᱩᱨᱟᱹ ᱨᱟᱱ ᱛᱮᱜᱮᱛᱚ ᱠᱚ ᱦᱟᱨᱟᱭᱮᱫᱟ ᱱᱤᱛᱚᱜ ᱫᱚ ᱾ ᱪᱟᱹᱥᱤ ᱠᱚᱦᱚᱸ ᱟᱨ ᱨᱟᱱ ᱪᱷᱟᱲᱟ ᱦᱚᱸ ᱱᱮᱛᱟᱨ ᱥᱚᱵᱽᱡᱤ ᱦᱚᱸ ᱵᱟᱝ ᱦᱩᱭᱩᱜ ᱠᱟᱱᱟ ᱦᱮᱸᱥᱮ ᱵᱟᱝ ᱦᱚᱜᱼᱚ ᱾
ᱚᱱᱟ ᱜᱮᱦᱫᱚ ᱾ ᱚᱠᱟᱴᱟᱜ ᱵᱮᱱ ᱧᱮᱞᱟ, ᱚᱱᱠᱟ ᱠᱟᱛᱮ ᱜᱮ ᱵᱟᱧᱪᱟᱣ ᱛᱟᱦᱮᱱ ᱦᱩᱭᱩᱜᱼᱟ ᱾
ᱦᱮᱸ ᱦᱮᱸ ᱟᱫᱚ ᱛᱟᱦᱞᱮ ᱛᱩᱨᱢᱤᱡ ᱯᱮ ᱪᱟᱥ ᱜᱮᱭᱟ ᱥᱮ ᱵᱟᱝ ᱾
ᱛᱚᱨᱢᱩᱡᱽ ᱦᱮ ᱠᱚᱢ ᱠᱚ ᱪᱟᱥᱟ ᱟᱨᱠᱤ ᱫᱚᱢᱮ ᱫᱚ ᱵᱟᱝ ᱾
ᱟᱪᱪᱷᱟ ᱟᱪᱪᱷᱟ ᱾
ᱚᱠᱚᱭᱟᱜ ᱦᱚᱭᱛᱚ ᱚᱱᱮ ᱜᱟᱹᱰᱭᱟᱹ ᱦᱟᱛᱟᱨ ᱨᱮ ᱦᱚᱭ ᱛᱚ ᱠᱷᱮᱛ ᱠᱚ ᱢᱮᱱᱟᱜ ᱛᱟᱭᱟ ᱾
ᱦᱩᱸ ᱦᱩᱸ ᱾
ᱫᱟᱜ ᱨᱮᱭᱟᱜ ᱥᱩᱵᱤᱫᱟ ᱢᱮᱱᱟᱜᱼᱟ ᱩᱱᱤ ᱫᱚ ᱦᱚᱭᱛᱚᱭ ᱨᱚᱦᱚᱭ ᱠᱮᱫᱟ ᱾
ᱦᱩᱸ
ᱦᱚᱸᱻ ᱟᱯᱮ ᱥᱮᱱ ᱫᱚᱠᱚ ᱨᱚᱦᱚᱭᱟ ᱵᱟᱝ‌‌‍‌?
ᱦᱮᱸ ᱟᱞᱮ ᱥᱮᱫ ᱫᱚᱠᱚ ᱪᱟᱥ ᱵᱟᱲᱟᱭᱮᱫ ᱛᱟᱦᱮᱸ ᱜᱮ ᱮᱠᱫᱚᱢ ᱛᱤᱱ ᱪᱟᱨ ᱵᱚᱪᱷᱚᱨ ᱫᱚ ᱪᱟᱥ ᱵᱟᱲᱟᱭ ᱛᱟᱦᱮᱸ ᱠᱚ ᱟᱫᱚ ᱦᱚᱸ-ᱚᱭ ᱢᱤᱫ ᱵᱚᱪᱷᱚᱨ ᱫᱚ ᱦᱟᱸᱜ ᱠᱚ ᱜᱮᱯ ᱠᱟᱫᱟ ᱵᱟᱠᱚ ᱪᱟᱥ ᱟᱠᱟᱫᱟ ᱾ ᱠᱷᱟᱱ ᱵᱷᱟᱜᱮ ᱞᱟᱵᱷ ᱫᱚ ᱦᱟᱸᱜ ᱵᱷᱟᱜᱮ ᱜᱮ ᱠᱚ ᱞᱟᱵᱷ ᱟᱠᱟᱫᱟ ᱞᱚᱥ ᱫᱚ ᱵᱟᱝ ᱦᱳᱭ ᱟᱠᱟᱱᱟ ᱾ ᱟᱫᱚ ᱢᱟᱡᱷᱮ ᱢᱚᱫᱷᱮ ᱫᱚ ᱞᱚᱥ ᱦᱩᱭᱩᱜ ᱜᱮᱭᱟ, ᱚᱱᱟ ᱫᱚ ᱦᱟᱸᱜ ᱢᱟᱱᱟᱣ ᱵᱟᱛᱟᱣ ᱦᱩᱭᱩᱜ ᱜᱮᱭᱟ ᱦᱮᱸ ᱥᱮ ᱵᱟᱝ ᱚᱱᱟ ᱫᱚ ᱾
ᱵᱮᱵᱽᱥᱟ ᱨᱮ ᱚᱱᱟ ᱫᱚ ᱢᱮᱫᱴᱟᱝ ᱚᱝᱥᱚ ᱠᱟᱱᱟ ᱵᱮᱵᱽᱥᱟ ᱨᱮᱭᱟᱜ ᱫᱚ ᱩᱸ
ᱵᱟᱢ ᱢᱟᱱᱟᱣ ᱵᱟᱛᱟᱣ ᱞᱮᱠᱷᱟᱡ ᱫᱚ ᱦᱟᱸᱜ ᱮᱸ ᱵᱟᱢ ᱤᱭᱟᱹ ᱫᱟᱲᱮᱭᱟᱜ-ᱟ ᱟᱨᱠᱤ ᱟᱫᱚᱢ ᱢᱮᱱᱟᱭᱟ ᱡᱮ ᱵᱟᱢ ᱵᱮᱵᱽᱥᱟ ᱫᱟᱲᱮᱭᱟᱜ-ᱟ ᱾
ᱟᱫᱚ ᱛᱩᱨᱢᱩᱡᱽ ᱛᱚ ᱫᱚᱢᱮ ᱠᱷᱟᱴᱟᱜ ᱦᱩᱭᱩᱜ ᱜᱮᱭᱟ ᱚᱱᱟ ᱫᱚ ᱾
ᱦᱮᱸ ᱦᱮᱸ ᱡᱟᱦᱟᱸᱭ ᱮᱢᱱᱤ ᱯᱟᱨᱢᱟᱱᱮᱱᱴ ᱟᱨᱠᱤ ᱵᱮᱵᱽᱥᱟᱭᱤᱠ ᱠᱟᱱᱟᱭ ᱟᱨᱠᱤ ᱾
ᱦᱩᱸ ᱾
ᱩᱱᱤ ᱫᱚ ᱦᱟᱸᱜ ᱚᱱᱟ ᱠᱚᱫᱚ ᱵᱟᱭ ᱢᱚᱱᱮᱭᱟ ᱾
ᱵᱟ ᱵᱟ ᱾
ᱢᱚᱱᱮ ᱞᱮᱠᱟᱡ ᱫᱚ ᱵᱟᱭ ᱞᱟᱦᱟ ᱫᱟᱲᱮᱭᱟᱜ-ᱟ ᱾
ᱦᱩᱸ ᱦᱩᱸ ᱩᱱᱤ ᱢᱚᱱᱮᱭᱟ ᱡᱮ ᱱᱚᱣᱟ ᱦᱟᱸᱜ ᱟᱨᱚᱧ ᱠᱷᱩᱞᱟᱹᱣ ᱡᱟᱦᱟᱸ ᱟᱨᱚ ᱵᱚᱨᱚᱢ ᱞᱟᱦᱟ ᱥᱮᱫ ᱪᱟᱞᱟᱣ ᱠᱟᱛᱮ ᱦᱮᱸ ᱥᱮ ᱵᱟᱝ ᱾
ᱦᱩᱸ ᱦᱩᱸ ᱦᱩᱸ ᱚᱱᱟ ᱫᱚ ᱦᱟᱸᱜ ᱨᱩᱣᱟᱹᱲᱟ ᱾
ᱦᱩᱸ
ᱦᱮᱸᱻ ᱾
ᱟᱨ ᱟᱨ ᱟᱹᱰᱤ ᱦᱚᱲ ᱠᱚ ᱞᱟᱹᱭᱟ ᱱᱚ-ᱚᱭ ᱛᱩᱨᱢᱩᱡᱽ ᱡᱮᱢᱚᱱ ᱵᱟᱡᱟᱨ ᱠᱚᱨᱮ ᱫᱟᱢ ᱛᱮᱠᱚ ᱟᱠᱷᱨᱤᱧᱟ ᱥᱮ ᱡᱩᱥ ᱦᱳᱭ ᱵᱮᱱᱟᱣ ᱠᱟᱛᱮ ᱠᱚ ᱧᱩᱭᱟ ᱞᱟᱹᱭᱟ ᱠᱚ ᱢᱤᱫᱴᱮᱱ ᱟᱹᱰᱤ ᱵᱷᱟᱜᱮ ᱵᱷᱜᱮ ᱡᱤᱱᱤᱥ ᱵᱚᱱ ᱧᱩᱭᱮᱫᱟ ᱠᱤᱱᱛᱩ ᱛᱩᱨᱢᱩᱡᱽ ᱫᱚ ᱧᱮᱞ ᱠᱟᱱᱟ ᱡᱮ ᱮᱠᱫᱚᱢ ᱨᱟᱱ ᱛᱮᱜᱮ ᱨᱟᱱ ᱡᱩᱫᱤ ᱵᱟᱵᱤᱱ ᱮᱢᱟ ᱛᱩᱨᱢᱩᱡᱽ ᱫᱚ ᱦᱩᱭᱩᱜ ᱜᱮ ᱵᱟᱝ ᱦᱩᱭᱩᱜ-ᱟ ᱾
ᱚ ᱛᱟᱦᱚᱞᱮ ᱯᱩᱨᱟᱹ ᱨᱟᱱ ᱨᱟᱱ ᱜᱮ ᱠᱟᱱᱟ ᱵᱟᱝ ᱾
ᱦᱩᱸ ᱯᱩᱨᱟᱹ ᱨᱟᱱ ᱜᱮ ᱟᱞᱮ ᱥᱮᱫ ᱪᱟᱥ ᱠᱟᱛᱮ ᱧᱮᱞ ᱦᱩᱭ ᱠᱟᱱᱟ ᱢᱟᱱᱮ ᱫᱚᱢᱮ ᱮᱥᱯᱨᱮᱭᱟᱜ ᱦᱩᱭᱩᱜᱼᱟ ᱫᱚᱢᱮ ᱡᱚᱛᱚᱱ ᱞᱟᱜᱟᱜᱼᱟ ᱚᱱᱟ ᱾
ᱢᱟᱱᱮ ᱚᱱᱟ ᱨᱟᱱ ᱜᱮ ᱫᱚᱢᱮ ᱮᱢᱟᱜ ᱦᱩᱭᱩᱜ-ᱟ ᱾
ᱦᱳᱭ ᱨᱟᱱ ᱛᱮᱜᱮ ᱚᱱᱟ ᱫᱚ ᱛᱩᱨᱢᱩᱡᱽ ᱫᱚ ᱦᱳᱭᱜ-ᱟ ᱵᱟᱠᱷᱟᱱ ᱫᱚ ᱚᱱᱠᱟ ᱫᱚ ᱵᱟᱝ ᱦᱳᱭᱳᱜ ᱜᱮᱭᱟ ᱾
ᱚᱻᱻ
ᱚ ᱪᱟᱥᱤ ᱫᱚ ᱟᱡ ᱡᱚᱢᱫᱟᱭ ᱠᱤ? ᱦᱮᱸ ᱚᱱᱟ ᱜᱮ ᱫᱚᱢᱮ ᱵᱚᱱ ᱧᱟᱢᱟ ᱪᱟᱹᱥᱤ ᱫᱟᱜ ᱡᱚᱢᱟᱭ ᱜᱮ ᱚᱱᱟ ᱫᱚ ᱩᱱᱤ ᱟᱹᱠᱷᱨᱤᱧ ᱱᱤᱭᱮ ᱢᱚᱛᱞᱚᱵᱽ ᱛᱟᱭ ᱾ ᱦᱩᱸ ᱛᱤᱱᱟᱹᱜ ᱞᱟᱹᱴ ᱦᱩᱭᱩᱜ-ᱟ ᱩᱱᱟᱹᱜ ᱜᱮᱛᱚ ᱳᱡᱚᱱ ᱦᱩᱭᱩᱜ ᱳᱡᱚᱱ ᱦᱤᱥᱟᱹᱵᱽ ᱠᱚ ᱟᱠᱷᱨᱤᱧ ᱟᱛᱚ ᱾
ᱦᱮᱸ ᱦᱩᱸ ᱦᱩᱸ ᱾
ᱪᱟᱥᱤ ᱢᱟ ᱟᱵᱚ ᱠᱟᱱ ᱜᱮᱭᱟᱵᱚᱱ ᱛᱚ ᱟᱵᱚ ᱦᱚᱸᱛᱚ ᱵᱚᱱ ᱡᱚᱢ ᱠᱮᱭᱟ ᱾
ᱟᱵᱚ ᱵᱚᱱ ᱡᱚᱢ ᱵᱟᱲᱟᱭ ᱠᱟᱛᱮᱫ ᱜᱮᱵᱚᱱ ᱡᱚᱢ ᱜᱮᱭᱟ ᱦᱮᱸᱥᱮ ᱵᱟᱝ ᱾
ᱦᱩᱸ ᱦᱩᱸ ᱦᱩᱸ ᱦᱩᱸ
ᱟᱨ ᱟᱥᱛᱮ ᱟᱥᱛᱮᱫᱚ ᱚᱱᱟ ᱛᱮᱜᱮ ᱦᱚᱲᱢᱚ ᱠᱚᱦᱚᱸ ᱫᱩᱨᱵᱚᱞ ᱪᱟᱵᱟᱜ ᱠᱟᱱ ᱛᱟᱵᱚᱱᱟ ᱾ ᱯᱟᱹᱦᱤᱞ ᱦᱚᱲ ᱞᱮᱠᱟ ᱛᱚ ᱱᱮᱛᱟᱨ ᱫᱚ ᱵᱟᱝ ᱱᱮᱛᱟᱨ ᱯᱚᱧᱪᱟᱥ ᱦᱚᱸ ᱵᱟᱠᱚ ᱯᱟᱨᱚᱢᱮᱜ-ᱟ, ᱟᱨ ᱯᱟᱹᱦᱤᱞ ᱦᱚᱲ ᱫᱚ ᱯᱩᱨᱟᱹ ᱢᱤᱫ ᱥᱚ ᱱᱚᱛᱮ ᱮᱠᱫᱚᱢ ᱫᱚᱥ ᱯᱚᱱᱨᱚ ᱚᱱᱠᱟ ᱦᱚᱸ ᱵᱟᱧᱪᱟᱣ ᱛᱟᱦᱮᱸ ᱠᱟᱱᱟ ᱠᱚ ᱾
ᱦᱩᱸ ᱺ ᱩᱸ ᱦᱩᱸ ᱞᱟᱦᱟ ᱛᱮᱫᱚ ᱦᱚᱭᱛᱚ ᱩᱱᱟᱹᱜ ᱢᱟᱱᱮ ᱪᱮᱫ ᱞᱤᱧ ᱞᱟᱹᱭᱟ ᱚᱱᱟ ᱱᱮᱥᱟ ᱠᱚᱦᱚᱸ ᱵᱟᱝ ᱫᱚᱢᱮ ᱫᱚ ᱵᱟᱠᱚ ᱧᱩᱭᱮᱫ
ᱦᱩᱸ ᱦᱳᱭ ᱡᱟ ᱫᱟᱲᱮ ᱩᱱᱤ ᱥᱟᱦᱟᱱ ᱠᱚᱠᱚ ᱜᱚᱜ ᱟᱹᱜᱩᱭ ᱛᱟᱦᱮᱸᱫ ᱵᱤᱨ ᱠᱷᱚᱱᱟᱜ ᱦᱮᱸ ᱥᱮ ᱵᱟᱝ᱾
ᱦᱩᱸ ᱦᱩᱸ
ᱡᱚᱛᱚ ᱦᱚᱲᱟᱜ ᱫᱚ ᱩᱱᱫᱚ ᱥᱟᱭᱠᱮᱞ ᱵᱟᱝ ᱛᱟᱦᱮᱸ ᱠᱟᱱᱟ, ᱱᱮᱛᱟᱨ ᱫᱚ ᱚᱲᱟᱜ ᱠᱮ ᱚᱲᱟᱜ ᱢᱚᱴᱚᱨ ᱥᱟᱭᱠᱮᱞ ᱠᱤᱱᱛᱩ ᱞᱟᱦᱟ ᱛᱮᱫᱚ ᱚᱱᱟ ᱥᱟᱭᱠᱮᱞ ᱜᱮ ᱦᱚᱲ ᱵᱟᱝ ᱡᱩᱴᱟᱹ ᱛᱟᱦᱮᱸᱜ ᱦᱮᱸ ᱥᱮ᱾
ᱵᱟᱝ ᱵᱟᱝ ᱦᱮᱸ᱾
ᱦᱮᱸᱜᱮ᱾
ᱦᱩᱸ
ᱩᱱ ᱡᱚᱠᱚᱡ ᱫᱚ ᱜᱚᱜ ᱟᱹᱜᱩ ᱠᱟᱛᱮᱫ ᱫᱤᱯᱤ ᱟᱜᱩᱭ ᱛᱟᱦᱮᱸᱜ ᱟᱠᱚ ᱧᱮᱞ ᱢᱮ ᱥᱟᱦᱟᱱ ᱠᱚᱦᱚᱸ ᱜᱚᱜᱚ ᱦᱚᱲ ᱠᱚ᱾
ᱫᱤᱱ ᱫᱤᱱ ᱛᱮ ᱛᱤᱱᱟᱹᱜ ᱢᱟᱱᱮ ᱤᱭᱟᱹᱜ ᱠᱟᱱᱟ ᱩᱱᱱᱚᱛᱚᱜ ᱠᱟᱱᱟ᱾
ᱦᱩᱸ
ᱩᱱᱟᱹᱜ ᱦᱚᱲ ᱵᱚᱱ ᱤᱭᱟᱹᱜ ᱠᱟᱱᱟ ᱟᱨᱠᱤ ᱪᱟᱬ ᱛᱮᱵᱚᱱ ᱜᱩᱡᱩᱜ ᱠᱟᱱᱟ᱾
ᱦᱳᱭ ᱦᱳᱭ ᱟᱹᱰᱤᱜᱟᱱ ᱱᱤᱛᱳᱜ ᱫᱚ ᱨᱳᱜᱽ ᱟᱡᱟᱨ ᱥᱤᱨᱡᱟᱹᱜ ᱠᱟᱱᱟ ᱧᱟᱢᱮᱫ ᱵᱚᱱᱟ᱾ ᱵᱟᱵᱚᱱ ᱵᱮᱥᱳᱜ ᱠᱟᱱᱟ ᱦᱮᱸᱥᱮ ᱵᱟᱝ ᱯᱟᱹᱦᱤᱞ ᱦᱚᱲ ᱛᱚ ᱚᱝᱠᱟ ᱛᱚ ᱰᱟᱠᱛᱟᱨ ᱵᱮᱵᱚᱥᱛᱟ ᱠᱚᱫᱚ ᱵᱟᱝ ᱛᱟᱦᱮᱸ ᱠᱟᱱᱟ, ᱛᱚᱵᱩ ᱧᱮᱞ ᱢᱮ
ᱵᱟᱝ ᱛᱟᱦᱮᱸ ᱠᱟᱱᱟ ᱛᱟᱹᱣ ᱨᱮᱦᱚᱸ ᱠᱤᱱᱛᱩ ᱦᱚᱲ ᱠᱚ ᱵᱟᱧᱪᱟᱜ ᱠᱟᱱ ᱛᱟᱦᱮᱸᱱᱟ᱾ ᱦᱩᱸ ᱩᱱᱟᱹᱜ ᱫᱤᱱ ᱨᱮᱱ ᱦᱚᱲ ᱮᱠᱷᱱᱳ ᱢᱤᱫᱵᱟᱨ ᱢᱮᱱᱟᱜ ᱠᱚᱜᱮᱭ-ᱟ᱾ ᱦᱟᱲᱟᱢ ᱵᱩᱲᱦᱤ ᱠᱚ ᱛᱟᱞᱦᱮ ᱩᱝᱠᱩ ᱪᱤᱠᱟᱹᱛᱮᱠᱚ ᱵᱟᱧᱪᱟᱣ ᱠᱟᱱᱟ ᱩᱱᱫᱤᱱ?
ᱧᱮᱞᱢᱮ ᱠᱮᱴᱮᱡ ᱜᱮᱭᱟᱭ ᱧᱮᱞᱢᱮ ᱟᱡ ᱛᱮᱜᱮ ᱛᱟᱲᱟᱢ ᱫᱟ ᱠᱟᱱᱟ ᱥᱩᱫᱩ ᱞᱟᱴᱷᱤ ᱥᱟᱵ ᱠᱟᱛᱮᱫ ᱡᱟᱭᱦᱳᱠ ᱤᱱᱟᱹᱜᱮ ᱦᱩᱸ ᱟᱹᱰᱤ
ᱩᱝᱠᱩᱣᱟᱜ ᱦᱚᱲᱢᱚ ᱠᱚᱦᱚᱸ ᱮᱠᱫᱚᱢ